ᱦᱮᱞᱳ ᱡᱚᱦᱟᱨ ᱜᱮ ᱾
ᱦᱮᱸ ᱡᱚᱦᱟᱨ ᱜᱮ ᱾
ᱪᱤᱠᱟᱹᱭ
ᱪᱤᱠᱟᱹ ᱦᱚᱸ ᱵᱟᱝ ᱫᱩᱲᱩᱵ ᱠᱟᱱᱟᱹᱧ᱾
ᱚ ᱚᱝ ᱤᱧ ᱦᱚᱸ ᱪᱤᱠᱟᱹ ᱵᱟᱝ ᱨᱩᱢ ᱨᱮᱜᱮ ᱢᱮᱱᱟᱜ ᱞᱤᱧ᱾
ᱛᱟᱞᱚᱦᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱛᱚᱜ ᱫᱚ?
ᱱᱤᱛᱳᱜ ᱫᱚ ᱚᱜᱼᱚᱭ ᱫᱩᱲᱩᱵ ᱵᱟᱲᱟ ᱦᱩᱭ ᱠᱟᱱ ᱛᱟᱦᱮᱸᱫ ᱾
ᱪᱤᱠᱟᱹ ᱫᱚ ᱵᱟᱝ ᱦᱩᱭᱩᱜ ᱠᱟᱱᱟ᱾ ᱟᱯᱮ ᱫᱚ ᱛᱟᱦᱚᱞᱮ ᱠᱮᱞᱟᱥ ᱠᱚ ᱦᱩᱭᱩᱜᱼᱟ ᱥᱮ ᱵᱟᱝ ᱛᱟᱦᱚᱞᱮ?
ᱦᱮᱸ ᱠᱮᱞᱟᱥ ᱠᱚᱫᱚ ᱦᱩᱭᱩᱜ ᱛᱟᱞᱮᱭᱟ ᱠᱚᱞᱮᱡ ᱠᱚ ᱦᱩᱭᱩᱜ ᱠᱟᱱᱟ ᱛᱚ ᱾
ᱚ ᱛᱟᱦᱚᱞᱮ ᱚᱲᱟᱜ ᱨᱮᱜᱮ ᱥᱮ ᱵᱟᱭᱨᱮ ᱨᱮ ᱛᱟᱦᱮᱱ ᱦᱩᱭᱩᱜ ᱜᱮᱭᱟ?
ᱵᱟᱭᱨᱮ ᱨᱮ ᱛᱟᱦᱮᱱ ᱦᱩᱭᱩᱜ ᱜᱮᱭᱟ᱾
ᱚ ᱛᱟᱦᱚᱞᱮ ᱤᱥᱤᱱ ᱵᱟᱥᱟᱝ ᱠᱚᱫᱚ ᱱᱤᱡᱮ ᱛᱮ ᱥᱮ ᱦᱳᱴᱮᱞ ᱠᱚᱨᱮ ᱯᱮ ᱡᱚᱢ ᱜᱮᱭᱟ?
ᱤᱥᱤᱱ ᱵᱟᱥᱟᱝ ᱠᱚᱫᱚ ᱱᱤᱡᱮ ᱛᱮᱜᱮ ᱦᱳᱴᱮᱞ ᱠᱚᱨᱮ ᱫᱚ
ᱛᱟᱦᱚᱞᱮ ᱤᱥᱤᱱ ᱵᱟᱥᱟᱝ ᱫᱚ ᱦᱩᱭᱱᱟ?
ᱤᱥᱤᱱ ᱵᱟᱥᱟᱝ ᱫᱚ ᱵᱟᱝ ᱦᱩᱭ ᱠᱟᱱᱟ ᱱᱚᱜᱼᱚᱭ ᱢᱩᱲᱤ ᱡᱚᱢ ᱠᱟᱛᱮᱜ ᱜᱮ ᱪᱟᱞᱟᱜ ᱦᱩᱭᱩᱜᱼᱟ᱾
ᱚ ᱟᱨ ᱫᱟᱠᱟ ᱫᱚ ᱪᱮᱫᱟᱜ ᱵᱟᱝ ᱦᱩᱭ ᱠᱟᱱᱟ?
ᱫᱟᱠᱟ ᱫᱚ ᱤᱱᱟᱹᱜ ᱞᱚᱜᱚᱱ ᱫᱚ ᱵᱟᱝ ᱦᱩᱭᱩᱜ ᱜᱮᱭᱟ ᱳᱭ ᱦᱩᱭᱩᱜᱼᱟ ᱠᱚᱞᱮᱡ ᱠᱷᱚᱱ ᱦᱤᱡᱩᱜ ᱦᱩᱭᱩᱜᱼᱟ ᱛᱚᱠᱷᱚᱱ ᱫᱟᱠᱟ ᱫᱚ ᱡᱚᱢ᱾
ᱚ ᱦᱚᱸ ᱦᱩᱸ ᱦᱩᱸ
ᱟᱨ ᱤᱥᱤᱱ ᱠᱚ ᱦᱳᱭᱱᱟ ᱛᱟᱦᱚᱞᱮ?
ᱦᱮᱸ ᱤᱥᱤᱱ ᱠᱚᱫᱚ ᱦᱩᱭ ᱠᱟᱱᱟ ᱠᱚᱞᱮᱡ ᱪᱟᱞᱟᱜ ᱦᱩᱭᱩᱜ ᱟ ᱛᱚ ᱟᱫᱚ ᱤᱥᱤᱱ ᱵᱟᱲᱟ ᱫᱚᱞᱮ ᱥᱮᱛᱟᱜ ᱜᱮᱞᱮ ᱤᱥᱤᱱ ᱜᱮᱭᱟ᱾
ᱚᱻ
ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱪᱤᱠᱟᱹ ᱫᱚ ᱱᱚᱜᱚᱭ ᱠᱮᱞᱟᱥ ᱠᱚᱜᱮ ᱪᱟᱞᱟᱣ ᱵᱟᱲᱟ ᱦᱩᱭᱩᱜ ᱠᱟᱱᱟ ᱟᱨ ᱚᱱᱠᱟ ᱫᱚ ᱱᱮᱛᱳᱜ ᱫᱚ ᱟᱫᱚ ᱪᱮᱫ ᱦᱚᱸ ᱪᱤᱠᱟᱹ ᱫᱚ ᱵᱟᱝ ᱦᱚᱭᱳᱜ ᱠᱟᱱᱟ᱾
ᱵᱮᱥ ᱵᱟᱲᱟ ᱜᱮᱛᱚ ᱾
ᱦᱮᱸ ᱡᱚᱛᱚ ᱦᱚᱲᱜᱮ ᱵᱮᱥ ᱵᱟᱲᱟ ᱜᱮᱭᱟᱞᱮ ᱚᱲᱟᱜ ᱠᱚᱨᱮᱜ ᱦᱚᱸ ᱱᱟᱯᱟᱭ ᱵᱟᱲᱟ ᱜᱮᱭᱟ ᱠᱚ᱾ ᱟᱫᱚ ᱦᱩᱲᱩ ᱠᱚ ᱨᱚᱦᱚᱭ ᱪᱟᱞᱟᱜ ᱠᱟᱱᱟ ᱱᱤᱛᱚᱜ ᱫᱚ᱾
ᱦᱮᱸᱻ
ᱫᱟᱜ ᱠᱟᱜ ᱜᱮᱭᱟ ᱟᱯᱮ ᱥᱮᱫ ᱫᱚ ᱛᱟᱦᱚᱞᱮ ᱪᱮᱫ ᱞᱮᱠᱟᱭ ᱫᱟᱜ ᱠᱟᱜ ᱜᱮᱭᱟ ᱱᱤᱭᱟᱹ ᱱᱮᱥ ᱫᱚ?
ᱵᱷᱟᱜᱮ ᱜᱮ ᱫᱟᱜ ᱠᱟᱫᱟᱭ ᱱᱮᱥ ᱫᱚ᱾
ᱯᱩᱠᱷᱨᱤ ᱠᱚᱨᱮ ᱵᱷᱟᱜᱮ ᱜᱮ ᱫᱟᱜ ᱠᱚ ᱡᱚᱢᱟᱣ ᱠᱟᱱᱟ᱾
ᱦᱩᱸ ᱟᱨ ᱛᱟᱦᱚᱞᱮ ᱦᱩᱲᱩ ᱨᱚᱦᱚᱭ ᱠᱚᱫᱚ ᱦᱩᱭᱩᱜ ᱠᱟᱱᱟ ᱥᱮ ᱵᱟᱝ?
ᱦᱩᱭᱩᱜ ᱠᱟᱱ ᱜᱮᱭᱟ ᱦᱩᱲᱩ ᱨᱚᱦᱚᱭ ᱠᱚ ᱾ ᱟᱯᱮ ᱥᱮᱫ
ᱦᱮᱸ ᱟᱞᱮ ᱥᱮᱫ ᱦᱚᱸ ᱦᱩᱭᱩᱜ ᱠᱟᱱ ᱜᱮᱭᱟ ᱦᱩᱲᱩ ᱨᱚᱦᱚᱭ ᱠᱚᱫᱚ᱾
ᱛᱟᱦᱞᱮ ᱚᱲᱟᱜ ᱥᱮᱫ ᱫᱚ ᱵᱟᱢ ᱪᱟᱞᱟᱣ ᱵᱟᱲᱟ ᱠᱟᱱᱟ?
ᱦᱮᱸ ᱚᱲᱟᱜ ᱥᱮᱫ ᱫᱚ ᱪᱟᱞᱟᱣ ᱦᱩᱭ ᱞᱮᱱ ᱜᱮᱭᱟ ᱵᱟᱝ ᱫᱚ ᱵᱟᱝ ᱜᱮ᱾ ᱟᱫᱚ ᱦᱮᱡ ᱦᱩᱭ ᱱᱟ ᱠᱚᱞᱮᱡ ᱠᱚ ᱟᱨᱟᱢᱚᱵᱚ ᱦᱚᱛᱮ ᱛᱮ᱾
ᱚ᱾ ᱟᱢ ᱫᱚ ᱚᱠᱟᱨᱮᱢ ᱛᱟᱦᱮᱱ ᱜᱮ ᱛᱟᱦᱞᱮ ᱢᱮᱥ ᱨᱮ?
ᱦᱮᱸ ᱤᱧ ᱦᱚᱸ ᱢᱮᱥ ᱨᱮᱜᱮ ᱛᱟᱦᱮᱸᱱ ᱜᱮᱭᱟ᱾ ᱵᱷᱟᱲᱟ ᱚᱲᱟᱜ ᱨᱮ ᱟᱨᱠᱤ᱾ ᱤᱥᱤᱱ ᱵᱟᱥᱟᱝ ᱟᱞᱮ ᱜᱮ ᱠᱚᱨᱟᱣ ᱜᱮᱭᱟᱞᱮ ᱡᱚᱢ ᱡᱚᱛᱚ ᱜᱮ᱾ ᱛᱟᱦᱞᱮ ᱚᱸᱰᱮ ᱠᱷᱚᱡ ᱫᱚ ᱪᱮᱫᱠᱟ ᱫᱟᱬᱟᱱ ᱠᱚᱯᱮ ᱪᱟᱞᱟᱜ ᱜᱮᱭᱟ ᱥᱮ ᱵᱟᱝ ᱵᱟᱭᱨᱮ ᱥᱮᱜ?
ᱱᱚᱛᱮ ᱫᱟᱲᱟ ᱠᱚᱫᱚ ᱛᱮᱢᱚᱱ ᱫᱚ ᱵᱟᱝ ᱪᱟᱞᱟᱜ ᱦᱩᱭᱩᱜ ᱜᱮᱭᱟ᱾ ᱡᱮᱠᱷᱚᱱ ᱢᱟᱡᱮ ᱢᱩᱫᱫᱷᱮ ᱜᱟᱛᱮ ᱥᱟᱶ ᱪᱟᱞᱟᱜ ᱦᱩᱭᱩᱜ ᱜᱮᱭᱟ ᱫᱟᱲᱟ ᱫᱚ᱾
ᱚ᱾ ᱟᱯᱮ ᱥᱮᱫ ᱫᱚ ᱪᱮᱫ ᱞᱮᱠᱟᱱ ᱫᱤᱥᱚᱢ ᱠᱟᱱᱟ ᱪᱮᱫ ᱠᱚ ᱢᱮᱱᱟᱜ ᱜᱮᱭᱟ?
ᱟᱞᱮᱥᱮᱫ ᱫᱚ ᱪᱮᱫ ᱠᱟᱹᱞᱤᱧ ᱪᱮᱫ ᱠᱚ ᱞᱮᱭᱟ ᱢᱟᱱᱮ ᱵᱤᱞᱟ. ᱛ ᱫᱤᱥᱚᱢ ᱴᱟᱭᱤᱯ᱾
ᱚ ᱵᱤᱞᱟᱹᱛ ᱫᱤᱥᱚᱢ ᱵᱤᱞᱟᱹ ᱫᱤᱥᱚᱢ ᱢᱟ ᱟᱸᱡᱚᱢ ᱠᱷᱟᱱ ᱢᱟᱱᱮ ᱚᱸᱰᱮ ᱫᱚ ᱛᱮᱨᱮᱞ ᱛᱟᱨᱚᱵ ᱠᱚᱫᱚ ᱵᱟᱝ ᱧᱟᱢᱚᱜᱼᱟ ᱵᱤᱨ ᱫᱤᱥᱚᱢ ᱨᱮᱱᱟᱜ ᱡᱤᱱᱤᱥ ᱠᱚᱫᱚ᱾
ᱵᱟᱝ ᱧᱟᱢᱚᱜᱼᱟ ᱚᱸᱰᱮ᱾
ᱦᱮᱸ ᱦᱮᱸ ᱚᱱᱠᱟᱟᱜᱮᱧ ᱟᱸᱡᱚᱢ ᱠᱟᱫᱟ᱾ ᱟᱞᱮ ᱥᱮᱫ ᱢᱟᱛᱚ ᱵᱤᱨ ᱵᱤᱨ ᱫᱤᱥᱚᱢ ᱟᱞᱮ ᱥᱮᱫ ᱫᱚ ᱛᱮᱨᱮᱞ, ᱛᱟᱨᱚᱵ ᱵᱩᱸᱰᱨᱩ ᱡᱷᱚᱛᱚ ᱟᱨ ᱱᱮᱛᱟᱨ ᱢᱟ ᱚᱱᱮ ᱩᱫᱽ ᱠᱚ ᱚᱢᱚᱱᱚᱜ ᱠᱟᱱ ᱢᱟᱱᱮ ᱦᱮᱸᱫᱮ ᱦᱮᱸᱫᱮ ᱩᱫᱽ ᱠᱚᱯᱮ ᱧᱮᱞ ᱠᱟᱜ ᱜᱮᱭᱟ ᱛᱚ?
ᱦᱳᱭ᱾
ᱦᱮᱸᱫᱮ ᱩᱫᱽ ᱥᱟᱥᱟᱝ ᱩᱫ ᱚᱱᱟ ᱫᱚ ᱛᱚᱨᱢᱟᱞ ᱩᱫᱽ ᱠᱚ ᱢᱮᱛᱟᱜ ᱠᱟᱱᱟ᱾
ᱚ ᱛᱮᱦᱮᱧᱚᱜ ᱚᱱᱟ ᱵᱟᱡᱟᱨᱤᱧ ᱪᱟᱞᱟᱣ ᱞᱮᱱᱟ ᱛᱚ ᱵᱟᱡᱟᱨᱤᱧ ᱧᱮᱞ ᱠᱮᱫᱟ᱾
ᱦᱮᱸ ᱵᱟᱡᱟᱨ ᱨᱮᱱ ᱱᱤᱛᱚ ᱫᱚᱢᱮ ᱠᱚ ᱟᱹᱜᱩᱭᱫᱟ ᱚᱱᱟ ᱩᱫᱽ ᱠᱚ᱾
ᱟᱯᱮ ᱫᱚ ᱜᱮᱭᱟ᱾
ᱦᱮᱸ?
ᱟᱯᱮ ᱫᱚ ᱵᱟᱯᱮ ᱟᱹᱠᱷᱨᱤᱧ ᱜᱮᱭᱟ?
ᱟᱞᱮᱫᱚ ᱟᱫᱚ ᱩᱱᱟᱹᱜ ᱚᱠᱚᱭ ᱵᱟᱡᱟᱨ ᱠᱚᱭ ᱤᱫᱤᱭᱟ ᱩᱱᱟᱹᱜ ᱩᱫᱽ ᱫᱚ ᱦᱟᱞᱟᱝ ᱠᱟᱛᱮᱜ, ᱡᱟᱦᱟᱸᱭ ᱠᱚ ᱚᱝᱠᱟ ᱦᱟᱞᱟᱝ ᱟᱠᱚ ᱰᱷᱮᱨ ᱧᱚᱜ ᱠᱚ ᱧᱟᱢ ᱠᱮᱫᱟ ᱟᱢᱫᱟ ᱧᱚᱜ ᱢᱤᱫ ᱵᱚᱥᱛᱟ ᱵᱟᱨ ᱵᱚᱥᱛᱟ ᱚᱱᱠᱟ ᱠᱚ ᱦᱟᱞᱟᱝ ᱜᱮᱭᱟ ᱟᱫᱚ ᱵᱟᱡᱟᱨ ᱠᱚ ᱟᱹᱜᱩᱭᱟ ᱩᱱᱟᱹᱜ ᱠᱟᱱ ᱜᱮᱭᱟ ᱟᱨ ᱡᱚᱢ ᱥᱚᱢᱚᱱ᱾ ᱦᱮᱸ ᱩᱱᱟᱹᱜ ᱧᱟᱢᱚᱜ ᱜᱮᱭᱟ, ᱵᱤᱨ ᱫᱤᱥᱚᱢ ᱛᱚ ᱜᱚᱴᱟ ᱜᱮ ᱚᱱᱟ ᱩᱫ ᱫᱚ ᱟᱫᱚ ᱜᱚᱴᱟ ᱜᱮ ᱧᱟᱢᱚᱜᱼᱟ᱾
ᱚ᱾
ᱟᱨ ᱯᱩᱴᱠᱟᱹ ᱠᱚ ᱛᱟᱦᱚᱞᱮ ᱢᱮᱱᱟᱜ ᱠᱚᱣᱟ ᱥᱮ ᱵᱟᱝ ᱟᱯᱮ ᱥᱮᱫ ᱫᱚ?
ᱯᱩᱴᱠᱟᱹ ᱠᱚ ᱧᱟᱢ ᱫᱚᱠᱚ ᱧᱟᱢᱚᱜ ᱜᱮᱭᱟ ᱠᱚᱢ, ᱫᱚᱢᱮ ᱦᱚᱸ ᱠᱚᱢ᱾
ᱚᱝ ᱟᱞᱮ ᱥᱮᱫ ᱫᱚ ᱯᱩᱴᱸ ᱦᱮ ᱟᱞᱮᱥᱮᱫ ᱫᱚ ᱯᱩᱴ ᱠᱟᱹ ᱫᱚ ᱢᱮᱱᱟᱜ ᱠᱚᱜᱮᱭᱟ ᱵᱤᱨ ᱠᱚᱨᱮ ᱫᱚ ᱯᱟᱸᱡᱟ ᱞᱮᱠᱚ ᱠᱷᱟᱱ ᱟᱫᱚ ᱯᱩᱴᱠᱟᱹ ᱫᱚ ᱵᱮᱥᱤ ᱧᱚᱜ ᱜᱮ ᱯᱟᱸᱡᱟ ᱠᱚ ᱦᱩᱭᱩᱜᱼᱟ ᱩᱫᱽ ᱠᱷᱚᱡ ᱫᱚ ᱟᱫᱚ ᱩᱫᱽ ᱫᱚ ᱦᱟᱸᱜ ᱱᱚᱝᱠᱟ ᱵᱟᱝ ᱵᱤᱨ ᱠᱚᱢ ᱪᱟᱞᱟᱣ ᱞᱮᱱᱠᱷᱟᱱ ᱜᱮ ᱩᱫᱽ ᱠᱚᱫᱚᱢ ᱧᱮᱞ ᱧᱟᱢᱟ, ᱠᱤᱱᱛᱩ ᱯᱩᱴᱠᱟᱹᱛᱚ ᱚᱱᱠᱟ ᱫᱚ ᱵᱟᱝ ᱚᱱᱮ ᱦᱟᱥᱟ ᱞᱟ ᱛᱟᱨ ᱨᱮᱠᱚ ᱛᱟᱦᱮᱸᱱᱟ ᱩᱱᱠᱩ ᱯᱟᱸᱡᱟ ᱠᱚ ᱦᱩᱭᱩᱜᱼᱟ ᱚᱠᱟ ᱠᱚᱨᱮ᱾
ᱩᱸ ᱮ ᱮ ᱡᱟᱢ ᱜᱮᱭᱟ ᱠᱚᱥᱮ ᱯᱩᱴᱠᱟᱹ ᱠᱚ ᱚᱱᱟ ᱩᱫᱽ ᱠᱚ,
ᱦᱩᱸ?
ᱵᱷᱮᱡᱟᱢ ᱜᱮᱭᱟ ᱠᱚ ᱥᱮ ᱵᱟᱝ?
ᱦ ᱚ ᱵᱷᱮᱡᱟᱭ ᱜᱮᱭᱟ ᱠᱚ ᱢᱟᱡᱷᱮ ᱢᱚᱫᱽᱫᱷᱮ ᱫᱚ, ᱡᱚᱠᱷᱚᱱ ᱪᱟᱣᱞᱮ ᱠᱚᱠᱚ ᱵᱷᱮᱡᱟᱭᱟ ᱩᱱ ᱡᱚᱠᱷᱚᱱ ᱪᱟᱣᱞᱮ, ᱥᱚᱵᱽᱡᱤ ᱠᱚ ᱯᱩᱴᱠᱟᱹ ᱠᱚ ᱵᱷᱮᱡᱟᱭ ᱜᱮᱭᱟ ᱠᱚ᱾
ᱚᱻ᱾
ᱟᱨ ᱛᱟᱦᱚᱞᱮ ᱥᱚᱵᱽᱡᱤ ᱠᱚᱫᱚ ᱪᱟᱥ ᱵᱟᱥ ᱦᱩᱭᱩᱜ ᱜᱮᱭᱟ ᱥᱮ ᱵᱟᱝ ᱟᱯᱮ ᱥᱮᱫ ?
ᱥᱚᱵᱽᱡᱤ ᱠᱚ ᱦᱮᱸ ᱦᱩᱭᱩᱜ ᱜᱮᱭᱟ, ᱫᱚᱢᱮ ᱜᱮ ᱦᱩᱭᱩᱜ ᱜᱮᱭᱟ ᱟᱞᱮ ᱥᱮᱫ᱾
ᱚᱸᱻ᱾
ᱯᱚᱛᱤ ᱥᱮᱨᱢᱟ ᱜᱮ᱾
ᱟᱻ᱾
ᱟᱯᱮ ᱥᱮᱜ?
ᱟᱞᱮ ᱥᱮᱜ ᱫᱚ ᱦᱩᱭ ᱫᱚ ᱦᱳᱭᱳᱜᱼᱟ ᱴᱷᱤᱠ ᱮᱠᱴᱟᱝ ᱚᱝᱠᱟ ᱫᱚ ᱵᱟᱝ ᱦᱩᱭᱩᱜ ᱛᱟᱞᱮᱭᱟ ᱥᱚᱵᱽᱡᱤ ᱠᱚᱫᱚ ᱵᱟᱞᱮ ᱪᱟᱥ ᱜᱮᱭᱟ᱾ ᱦᱩᱲᱩ ᱠᱚ ᱜᱮᱞᱮ ᱪᱟᱥᱟ, ᱦᱩᱲᱩ ᱦᱚᱸ ᱢᱤᱫ ᱫᱷᱟᱣ ᱜᱮᱞᱮ ᱪᱟᱥ᱾ ᱥᱟ ᱟᱨ ᱥᱚᱵᱽᱡᱤ ᱠᱚᱦᱚᱸ, ᱳᱭ ᱚᱲᱟᱜ ᱩᱛᱩ ᱞᱮᱠᱟ ᱚᱝᱠᱟᱞᱮ ᱪᱟᱥᱟ ᱢᱟᱱᱮ ᱟᱠᱷᱨᱤᱧ ᱞᱮᱠᱟ ᱫᱚ ᱵᱟᱝ᱾
, ᱛᱚ ᱪᱮᱫ ᱠᱚᱯᱮ ᱪᱟᱥ ᱜᱮᱭᱟ ᱥᱚᱵᱽᱡᱤ ᱠᱚᱫᱚ? ᱥᱚᱵᱽᱡᱤ ᱠᱚᱫᱚ ᱪᱮᱫ ᱠᱚᱯᱮ ᱪᱟᱥ ᱜᱮᱭᱟ?
ᱥᱚᱵᱽᱡᱤ ᱠᱚᱞᱮ ᱪᱟᱥ ᱜᱮᱭᱟ, ᱚᱱᱮ ᱛᱚ ᱢᱟᱨᱤᱪ ᱦᱚᱸ ᱞᱮ ᱪᱟᱥ ᱜᱮᱭᱟ ᱵᱮᱸᱜᱟᱲ, ᱵᱤᱞᱟᱹᱛᱤ᱾
ᱦᱚᱸ᱾
ᱱᱚᱛᱮ ᱜᱷᱟᱝᱜᱨᱟ, ᱛᱟᱯᱚᱨᱮ ᱠᱟᱨᱞᱞᱟ, ᱦᱮᱱ ᱛᱮᱱ ᱟᱭᱢᱟ ᱞᱮᱠᱟᱱᱟᱜ᱾
ᱦᱮᱸ ᱦᱚᱸᱜ-ᱚ᱾ ᱦᱮᱸ ᱛᱟᱦᱚᱞᱮ ᱟᱯᱮ ᱥᱮᱫ ᱫᱚ ᱨᱚᱛ ᱢᱟᱛᱚ ᱛᱟᱦᱮᱸᱱ, ᱨᱚᱛ ᱠᱚ ᱦᱩᱭᱩᱜ ᱜᱮᱭᱟ ᱥᱮ ᱵᱟᱝ?
ᱮᱸ ᱨᱚᱛ ᱠᱚ ᱦᱮᱸ ᱦᱩᱭ ᱞᱮᱱ ᱱᱚᱰᱮ, ᱡᱟᱦᱟᱸ ᱨᱤᱧ ᱛᱟᱦᱮᱸᱱ᱾ ᱦᱩᱭ ᱞᱮᱱᱟ ᱫᱤᱭᱮ ᱥᱮ ᱪᱮᱫ ᱞᱟᱹᱭᱫᱟ ᱠᱚ ᱡᱮ ᱨᱚᱛᱷ ᱜᱟᱹᱰᱤ ᱚᱨ ᱚᱨ ᱛᱮ ᱪᱟ ᱪᱟᱠᱟ ᱢᱟᱱᱮ ᱵᱷᱟᱹᱲᱩᱡ ᱞᱮᱱᱟ᱾
ᱚᱸ᱾
ᱟᱫᱚ ᱚᱱᱟᱛᱮ ᱵᱟᱝᱠᱚ -ᱚᱨ ᱞᱮᱫᱟ ᱟᱫᱚ᱾
ᱚᱸᱻ᱾ ᱟᱞᱮ ᱥᱮᱫ ᱦᱚᱸ ᱚᱝᱠᱟ ᱨᱚᱛ ᱫᱚ ᱦᱩᱭ ᱫᱚ ᱦᱩᱭᱩᱜᱼᱟ, ᱠᱷᱩᱵ ᱮᱠᱴᱟ ᱚᱝᱠᱟ ᱫᱚ ᱵᱟᱝ, ᱚᱱᱟ ᱫᱚ ᱫᱤᱠᱩ ᱠᱚᱜᱮ ᱛᱚ᱾
ᱦᱩᱸ᱾
ᱦᱚᱲ ᱫᱚ ᱟᱫᱚ ᱪᱮᱫ ᱚᱝᱠᱟ ᱫᱤᱠᱩ ᱞᱮᱠᱟ ᱜᱮ ᱟᱫᱚ ᱚᱝᱠᱟ ᱧᱮᱞᱮᱢ ᱪᱟᱞᱟᱜᱼᱟ ᱾ ᱨᱟᱹᱥᱠᱟᱹ ᱟᱨᱠᱤ ᱚᱱᱟᱜᱮ, ᱵᱟᱠᱷᱟᱡ ᱟᱵᱚᱣᱟᱜ ᱛᱚ ᱚᱱᱟ ᱫᱚ ᱯᱚᱨᱚᱵᱽ ᱛᱚ ᱟᱨ ᱵᱟᱝ ᱠᱟᱱᱟ ᱾
ᱦᱳᱭ᱾
ᱦᱩᱸ, ᱦᱮᱸ ᱛᱚ᱾
ᱪᱮᱫ ᱟᱯᱮ ᱥᱮᱫ ᱚᱝᱠᱟ ᱯᱚᱨᱚᱵᱽ ᱦᱩᱭᱩᱜ ᱜᱮᱭᱟ?
ᱟᱞᱮ ᱥᱮᱜ ᱯᱚᱨᱚᱵᱽ ᱫᱚ ᱦᱩᱭᱩᱜ ᱜᱮᱭᱟ ᱯᱟᱛᱟ ᱠᱚ ᱦᱩᱭᱩᱜ ᱜᱮᱭᱟ ᱾ ᱥᱟᱠᱨᱟᱛ, ᱥᱟᱠᱨᱟᱛ ᱞᱮ ᱢᱟᱱᱟᱣ ᱜᱮᱭᱟ ᱵᱷᱟᱜᱮ ᱜᱮ ᱾
ᱦᱩᱸ᱾
ᱟᱨ ᱵᱟᱦᱟ, ᱥᱚᱦᱚᱨᱟᱭ ᱢᱟ ᱢᱮᱱᱟᱜ ᱟᱠᱟᱫ ᱜᱮ ᱾
ᱛᱟᱦᱚᱞᱮ ᱚᱝᱠᱟ ᱚᱠᱟᱴᱟᱜ ᱢᱟᱱᱮ ᱵᱮᱥᱤ ᱨᱟᱹᱥᱠᱟᱹ ᱯᱮ ᱧᱟᱢᱟ?
ᱨᱟᱹᱥᱠᱟᱹ ᱫᱚ ᱱᱟ ᱨᱟᱹᱥᱠᱟᱹ ᱫᱚ ᱯᱟᱛᱟ ᱠᱚ ᱡᱚᱠᱷᱚᱱ ᱚᱱᱠᱟ ᱦᱩᱭᱩᱜ ᱜᱮᱭᱟ, ᱯᱚᱭᱞᱟ ᱵᱚᱭᱥᱟᱠ ᱨᱮ ᱩᱱᱦᱚᱸ ᱦᱩᱭᱩᱜᱭ ᱜᱮᱭᱟ ᱾ ᱩᱱ ᱦᱚᱸ ᱨᱟᱹᱥ ᱨᱟᱹᱥᱠᱟᱭ ᱜᱮᱭᱟᱞᱮ ᱟᱨᱚ ᱥᱟᱠᱨᱟᱛ ᱨᱮ ᱥᱟᱠᱨᱟᱛ ᱨᱮᱢᱟ ᱯᱷᱩᱲᱠᱩᱞ ᱧᱮᱞ ᱠᱚ ᱪᱟᱞᱟᱣ ᱦᱩᱭᱩᱜ ᱜᱮᱭᱟ ᱾ ᱵᱟᱦᱟ ᱥᱚᱨᱦᱟᱭ ᱨᱮᱢᱟ ᱫᱚ ᱢᱮᱱᱟᱜ ᱜᱮᱭᱟ ᱾
ᱟᱯᱮ ᱥᱮᱫ ᱫᱚ ᱫᱚᱢᱮ ᱯᱚᱨᱚᱵᱽ ᱾
ᱦᱮᱸ ᱯᱚᱨᱚᱵᱽ ᱫᱚ ᱦᱩᱭᱩᱜ ᱜᱮᱭᱟ ᱫᱚᱢᱮ ᱜᱮ ᱾
ᱚ ᱾ ᱟᱞᱮ ᱥᱮᱫ ᱢᱟ ᱚᱱᱠᱟ ᱯᱚᱨᱚᱵᱽ ᱦᱚᱸ ᱵᱟᱹᱱᱩᱜ ᱾
ᱚᱻ
ᱮᱴᱟᱜ ᱥᱮᱫ ᱯᱚᱨᱚᱵᱽ ᱧᱮᱞ ᱜᱮᱞᱮ ᱪᱟᱞᱟᱜᱼᱟ ᱾
ᱚ ᱦᱮᱸ ᱾ ᱛᱟᱦᱚᱞᱮ ᱵᱟᱦᱟ ᱥᱚᱨᱦᱟᱭ ᱠᱚᱨᱮ ᱫᱚ ᱮᱱᱮᱡ ᱠᱚ ᱦᱩᱭᱩᱜ ᱵᱟᱲᱟ ᱜᱮᱭᱟ ᱥᱮ ᱵᱟᱝ?
ᱦᱩᱭ ᱫᱚ ᱦᱩᱭᱩᱜᱼᱟ, ᱛᱮᱢᱚᱱ ᱫᱚ ᱵᱟᱝ ᱦᱩᱭᱩᱜᱼᱟ ᱟᱨᱠᱤ, ᱳᱭ ᱡᱮ ᱦᱤᱞᱳᱜ ᱥᱚᱨᱦᱟᱭ ᱩᱱ ᱦᱤᱞᱳᱜ ᱛᱮᱜ ᱦᱮᱸ ᱠᱟᱹᱴᱤᱡ ᱠᱚ ᱩ ᱩᱰᱩ ᱵᱟᱲᱟ ᱠᱮᱫᱟ ᱴᱟᱢᱟᱠ ᱛᱩᱢᱫᱟᱹᱜ ᱠᱟᱹᱴᱤᱡ ᱠᱚ ᱮᱱᱮᱡ ᱵᱟᱲᱟ ᱠᱮᱫᱟ ᱟᱹᱛᱩ ᱟᱹᱛᱩ ᱛᱮ ᱩᱱ ᱦᱤᱞᱳᱜ ᱜᱮ ᱫᱤᱭᱮ ᱠᱚ ᱠᱷᱟᱹᱲ ᱠᱟᱫᱟ ᱾
ᱚ ᱟᱨ ᱡᱟᱞᱮ ᱦᱤᱞᱳᱜ?
ᱡᱟᱞᱮ ᱦᱤᱞᱳᱜ ᱠᱷᱩᱵᱽ ᱮᱠᱴᱟ ᱛᱚ ᱵᱟᱝ ᱟᱨᱠᱤ, ᱵᱟᱝ ᱞᱮᱠᱟ ᱜᱮ ᱾
ᱦᱩᱸ ᱾ ᱟᱞᱮ ᱥᱮᱫ ᱢᱟ ᱡᱟᱞᱮ ᱢᱟ ᱫᱚᱢᱮ ᱠᱚ ᱤᱭᱟᱹ ᱨᱟᱹᱥᱠᱟᱹᱭᱟ, ᱡᱟᱞᱮ ᱦᱤᱞᱳᱜ ᱥᱮᱛᱟᱜ ᱠᱷᱚᱱ ᱫᱚ ᱥᱮᱫᱤᱱ ᱫᱚ ᱡᱟᱞᱮ ᱤᱥᱤᱱ ᱵᱟᱥᱟᱝ ᱠᱚ ᱦᱩᱭᱱᱟ ᱛᱚ ᱟᱫᱚ ᱡᱚᱛᱚ ᱦᱚᱲ ᱵᱟᱹᱞᱛᱤ ᱨᱮ ᱫᱟᱜ ᱠᱚ ᱩᱰᱩᱠ ᱠᱮᱫ ᱠᱷᱟᱡ ᱫᱚ ᱟᱫᱚ ᱯᱩᱨᱟᱹ ᱠᱚ ᱡᱟᱞᱮ ᱤᱫᱤᱭᱟ ᱾
ᱚᱸᱻ
ᱟᱹᱭᱩᱵ ᱠᱚ ᱮᱱᱮᱡᱟᱠᱚ ᱟᱨᱚ ᱾
ᱟᱯᱮ ᱥᱮᱫ ᱜᱮ ᱵᱷᱟᱜᱮ ᱾
ᱦᱩᱸᱻ
ᱛᱟᱦᱚᱞᱮ ᱦᱟᱹᱠᱩ ᱠᱚ ᱪᱮᱫ ᱞᱮᱠᱟ ᱠᱚ ᱩᱰᱩᱠᱚᱜ ᱠᱟᱱᱟ ᱠᱷᱮᱛ ᱠᱚᱨᱮ?
ᱦᱮᱸ ᱦᱟᱹᱠᱩ ᱫᱚ ᱩᱰᱩᱠᱚᱜ ᱠᱟᱱ ᱜᱮᱭᱟ ᱠᱚ ᱱᱤᱛᱚᱜ ᱫᱚ ᱾
ᱦᱩᱸ
ᱡᱮᱦᱮ ᱚᱱᱮ ᱚᱱᱠᱟ ᱡᱟᱞ ᱠᱚᱠᱚ ᱚᱰᱟᱣ ᱵᱟᱲᱟᱭ ᱜᱮᱭᱟ ᱠᱚ ᱚᱲᱟᱜ ᱨᱮᱱ ᱦᱚᱲ ᱠᱚ ᱟᱫᱚ ᱚᱱᱟ ᱜᱮ ᱟᱹᱜᱩ ᱵᱟᱲᱟᱭᱟ ᱠᱚ ᱾
ᱦᱟᱹᱠᱩ ᱠᱚᱫᱚ ᱯᱮ ᱨᱚᱦᱚᱲ ᱠᱚᱜᱮᱭᱟ ᱥᱮ ᱵᱟᱝ? ᱤᱭᱟᱹ ᱵᱚᱨᱥᱟ ᱨᱮ ᱱᱚᱜᱼᱚᱭ ᱱᱚᱝᱠᱟ ᱦᱟᱹᱠᱩ ᱠᱚ ᱡᱮᱢᱚᱱ ᱠᱚ ᱡᱷᱟᱹᱞᱤᱜᱼᱟ, ᱰᱷᱮᱨ ᱧᱚᱜ ᱾
ᱦᱮᱸ ᱦᱚᱦᱚᱲ ᱠᱚ ᱜᱮᱭᱟᱞᱮ ᱾
ᱚ, ᱱᱮᱥ ᱠᱚ ᱨᱚᱦᱚᱲ ᱞᱮᱫ ᱱᱮᱥ ᱠᱚ ᱨᱚᱦᱚᱲ ᱞᱮᱫ ᱠᱚᱣᱟ, ᱟᱫᱚᱧ ᱟᱹᱜᱩ ᱞᱮᱫ ᱠᱚᱣᱟ ᱟᱫᱚ ᱩᱛᱩ ᱵᱟᱲᱟᱭᱮᱫ ᱠᱚᱛᱤᱧ ᱢᱚᱸᱡᱽ ᱜᱮ ᱵᱮᱸᱜᱟᱲ ᱠᱚ ᱥᱟᱶᱟ ᱠᱚᱸᱰᱷᱟ ᱠᱚ ᱥᱟᱶ
ᱠᱚᱸᱰᱷᱟ ᱥᱟᱶ ᱵᱷᱟᱜᱤ ᱵᱩᱡᱩᱜᱼᱟ ᱥᱮ ᱪᱮᱫ?
ᱦᱮᱸ ᱵᱷᱟᱜᱮ ᱵᱩᱡᱷᱟᱹᱜ ᱜᱮᱭᱟ ᱠᱟᱸᱰᱷᱟ ᱥᱟᱶ ᱨᱚᱦᱚᱲ ᱦᱟᱹᱠᱩ ᱠᱟᱹᱴᱤᱡ ᱢᱮᱥᱟᱣᱟᱜ ᱠᱷᱟᱱ ᱥᱚᱲᱚᱢ ᱧᱟᱢᱚᱜᱼᱟ ᱾
ᱟᱪᱪᱷᱟ ᱾
ᱵᱮᱸᱜᱟᱲ ᱥᱟᱶ ᱦᱚᱸ ᱵᱷᱟᱜᱮ ᱜᱮ ᱵᱩᱡᱷᱟᱹᱜ ᱜᱮᱭᱟ ᱾
ᱚ ᱠᱚᱸᱰᱷᱟ ᱥᱟᱛᱮᱧ ᱡᱚᱢ ᱵᱟᱲᱟ ᱠᱟᱫᱟ ᱵᱮᱸᱜᱟᱲ ᱥᱟᱛᱮ ᱫᱚ ᱵᱟᱹᱧ ᱡᱚᱢ ᱵᱟᱲᱟᱶ ᱠᱟᱜ ᱜᱮ ᱾
ᱚ
ᱛᱟᱦᱚᱞᱮ ᱩᱛᱩ ᱠᱚᱫᱚ ᱚᱲᱟᱜ ᱠᱷᱚᱱ ᱠᱚ ᱟᱹᱜᱩᱣᱟ ᱢᱟ ᱥᱮ ᱠᱤᱨᱤᱧ ᱟᱢ?
ᱦᱮᱸ ᱾ ᱠᱤᱨᱤᱧ ᱫᱚ ᱱᱚᱸᱰᱮ ᱫᱚ ᱠᱷᱩᱵ ᱮᱠᱴᱟ ᱫᱚ ᱚᱱᱠᱟ ᱫᱚ ᱵᱟᱹᱧ ᱠᱤᱨᱤᱧᱟ, ᱯᱨᱟᱭ ᱞᱮᱠᱟ ᱜᱮ ᱚᱱᱠᱟ ᱥᱚᱯᱛᱟ ᱨᱮᱠᱚ ᱵᱷᱮᱡᱟᱭ ᱜᱮᱭᱟ ᱾ ᱵᱮᱠ ᱠᱚᱛᱮ ᱡᱟᱦᱟᱱᱟᱜ ᱛᱮᱜᱮ ᱵᱟᱥ ᱛᱮ, ᱟᱫᱚ ᱵᱟᱥ ᱛᱚ ᱚᱸᱰᱮ ᱠᱷᱚᱡ ᱛᱚ ᱟᱹᱛᱩ ᱠᱷᱚᱡ ᱯᱩᱨᱟᱹ ᱱᱚᱰᱮ ᱯᱚᱨᱡᱚᱱᱛᱚ ᱦᱤᱡᱩᱜ - ᱛᱟᱞᱮᱭᱟ᱾ ᱟᱫᱚ ᱚᱱᱟ ᱛᱮ ᱚᱱᱟ ᱛᱮᱜᱮ ᱠᱚ ᱵᱷᱮᱡᱟᱭ ᱜᱮᱭᱟ ᱢᱟᱡᱷᱮ ᱢᱚᱫᱽᱷᱮ ᱾
ᱚ
ᱟᱞᱩ ᱠᱚ ᱚᱲᱟᱜ ᱨᱮ ᱡᱟᱦᱟᱸ ᱥᱚᱵᱽᱡᱤ ᱠᱚ ᱛᱟᱦᱮᱱᱟ ᱚᱱᱟ ᱜᱮ ᱟᱲᱟᱜ ᱥᱟᱠᱟᱢ ᱠᱚ ᱾
ᱢᱟᱱᱮ ᱠᱤᱨᱤᱧ ᱫᱚ ᱵᱟᱝ ᱾
ᱠᱤᱨᱤᱧ ᱫᱩᱧ ᱠᱤᱨᱤᱧ ᱜᱮᱭᱟ, ᱚᱱᱠᱟ ᱢᱟᱡᱷᱮ ᱢᱚᱫᱽᱫᱷᱮ ᱡᱚᱠᱷᱚᱱ ᱜᱮ ᱵᱟᱠᱚ ᱵᱷᱮᱡᱟ ᱫᱟᱲᱮᱭᱟᱜᱼᱟ ᱩᱱ ᱡᱚᱠᱷᱚᱱ ᱾
ᱡᱮᱞ ᱩᱛᱩ ᱠᱚᱫᱚᱢ ᱡᱚᱢ ᱜᱮᱭᱟ ᱥᱮ ᱵᱟᱝ?
ᱡᱤᱞ ᱦᱟᱹᱠᱩ ᱦᱮᱸ ᱡᱚᱢ ᱦᱩᱭᱩᱜ ᱜᱮᱭᱟ ᱥᱚᱯᱛᱟ ᱦᱚᱨᱮ ᱚᱱᱠᱟ ᱡᱮᱫᱤᱱ ᱪᱷᱩᱴᱤ ᱫᱤᱱ ᱧᱟᱢᱚᱜᱼᱟ, ᱨᱚᱵᱤᱵᱟᱨ ᱠᱚᱨᱮ ᱫᱚ ᱥᱚᱱᱤ ᱨᱚᱵᱤᱵᱟᱨ ᱜᱮᱛᱚ ᱪᱷᱩᱴᱤ ᱫᱚ ᱾ ᱟᱫᱚ ᱥᱮᱫᱤᱱ ᱜᱮ ᱚᱱᱠᱟ ᱡᱚᱢ ᱵᱟᱲᱟ ᱦᱩᱭᱩᱜ ᱜᱮᱭᱟ ᱾ ᱵᱟᱠᱷᱟᱡ ᱮᱢᱱᱤ ᱫᱤᱱ ᱫᱚ ᱠᱚᱞᱮᱡᱽ ᱠᱚ ᱪᱟᱞᱟᱜ ᱦᱩᱭᱩᱜᱼᱟ, ᱟᱫᱚ ᱤᱥᱤᱱ ᱵᱟᱥᱟᱝ ᱱᱩᱱᱟᱹᱜ ᱴᱟᱭᱤᱢ ᱠᱚ ᱵᱟᱝ ᱧᱟᱢᱚᱜ ᱜᱮᱭᱟ ᱩᱱᱟᱹᱜ ᱾ ᱟᱫᱚ ᱡᱚᱢ ᱵᱟᱲᱟᱭ ᱦᱩᱭᱩᱜ
ᱛᱟᱦᱚᱞᱮ ᱟᱢ ᱫᱚ ᱢᱤᱫ ᱫᱷᱟᱣ ᱨᱮᱜᱮᱢ ᱤᱥᱤᱱ ᱟᱠᱟᱜᱼᱟ ᱥᱮ ᱵᱟᱨ ᱫᱷᱟᱣᱢ ᱤᱥᱤᱱᱟ?
ᱤᱧ ᱫᱚ ᱚᱱᱠᱟ ᱤᱭᱟᱹ ᱨᱟᱵᱟᱝ ᱫᱤᱱ ᱫᱚ ᱚᱱᱠᱟ ᱵᱟᱨ ᱫᱷᱟᱣ ᱢᱤᱫ ᱫᱷᱟᱣ ᱤᱥᱤᱱ ᱵᱟᱨ ᱫᱷᱟᱣ ᱤᱥᱤᱱ ᱦᱩᱭᱩᱜᱼᱟ, ᱠᱟᱨᱚᱱ ᱩᱸ ᱫᱟᱠᱟ ᱠᱚᱫᱚ ᱞᱟᱲᱮᱡᱚᱜᱼᱟ ᱥᱮ ᱾ ᱟᱨ ᱨᱮᱭᱟᱲ ᱫᱤᱱ ᱛᱚ, ᱟᱫᱚ ᱩᱱ ᱫᱚ ᱵᱟᱨ ᱫᱷᱟᱣ ᱤᱥᱤᱱ ᱦᱩᱭᱩᱜᱼᱟ, ᱟᱨ ᱩᱫᱽᱜᱟᱹᱨ ᱫᱤᱱ ᱦᱚᱸ ᱚᱱᱠᱟ ᱜᱮ ᱟᱹᱭᱩᱵ ᱵᱮᱲᱟ ᱫᱚ ᱨᱩᱴᱤ ᱠᱚ ᱡᱚᱢ ᱦᱩᱭᱩᱜᱼᱟ, ᱫᱟᱠᱟ ᱠᱚ ᱚᱱᱠᱟ ᱥᱟᱨᱮᱜ ᱵᱟᱨᱮᱜ ᱛᱟᱦᱮᱱ ᱠᱷᱟᱱ, ᱚᱱᱟ ᱠᱚᱜᱮ ᱡᱚᱢ ᱦᱩᱭᱩᱜᱼᱟ ᱩᱱᱟᱹᱜ ᱵᱟᱨ ᱤᱥᱤᱱ ᱫᱚ ᱢᱟᱱᱮ ᱜᱮᱥ ᱠᱚ ᱠᱷᱚᱨᱚᱡᱚᱜ ᱠᱟᱱᱟ ᱛᱚ, ᱜᱮᱥ ᱨᱮᱱᱟᱜ ᱫᱟᱢ ᱛᱚ ᱱᱚᱜ-ᱚᱭ ᱵᱮᱥᱤ ᱠᱟᱱ ᱜᱮᱭᱟ ᱾
ᱦᱩᱸ ᱾ ᱛᱟᱦᱚᱞᱮ ᱱᱮᱛᱟᱨ ᱫᱤᱱ ᱫᱚ ᱢᱤᱫ ᱫᱷᱟᱣ ᱜᱮ ᱤᱥᱤᱱ ᱦᱳᱭᱳᱜᱼᱟ ᱵᱟᱝ?
ᱦᱮᱸ ᱢᱤᱫ ᱫᱷᱟᱣ ᱜᱮ ᱤᱥᱤᱱ ᱦᱳᱭᱳᱜ ᱠᱟᱱᱟ, ᱟᱨ ᱠᱚᱞᱮᱡᱽ ᱠᱚ ᱪᱟᱞᱟᱜ ᱦᱩᱭᱩᱜ ᱠᱟᱱᱟ ᱩᱱᱟᱹᱜ ᱵᱟᱨ ᱤᱥᱤᱱ ᱵᱟᱥᱟᱝ ᱛᱮᱜᱮ ᱴᱟᱭᱤᱢ ᱫᱚ, ᱟᱹᱰᱤᱴᱟ ᱤᱭᱟᱹᱭ ᱫᱟ ᱚᱱᱟ ᱨᱮᱜᱮ ᱚᱠᱛᱚ ᱫᱚ ᱾
ᱚ
ᱢᱤᱫ ᱫᱷᱟᱣ ᱨᱮᱜᱮ ᱤᱥᱤᱱ ᱠᱟᱜ ᱦᱩᱭᱩᱜ ᱠᱟᱱᱟ ᱦᱩᱸ ᱾
ᱟᱨ ᱛᱟᱦᱚᱞᱮ ᱚᱲᱟᱜ ᱫᱚ ᱛᱤᱥᱮᱢ ᱪᱟᱜᱼᱟ ᱟᱫᱟ ᱛᱟᱦᱚᱞᱮ
ᱦᱮᱸ ᱾
ᱚᱲᱟᱜ ᱠᱚᱛᱮ ᱫᱚ ᱟᱫᱚ ᱵᱟᱢ ᱪᱟᱞᱟᱜᱼᱟ ᱾
ᱚᱲᱟᱜ ᱠᱚᱫᱚ ᱟᱫᱚ ᱦᱟᱸᱜ ᱪᱷᱩᱴᱤ ᱫᱚ ᱵᱟᱹᱱᱩᱜᱼᱟ ᱛᱚ, ᱚᱱᱠᱟ ᱫᱚ ᱪᱷᱩᱴᱤ ᱞᱮᱱ ᱜᱮ ᱦᱟᱸᱜ ᱾
ᱚ